ᱟᱸᱡᱚᱢᱚᱜ ᱠᱟᱱᱟ ᱾
ᱦᱮᱸ ᱨᱚᱲ ᱫᱚ ᱵᱷᱟᱹᱜᱤ ᱜᱮ ᱟᱸᱡᱚᱢᱚᱜ ᱠᱟᱱ ᱛᱟᱵᱤᱱᱟ᱾ ᱤᱧᱟᱹᱜ ᱨᱚᱲ ᱵᱷᱟᱹᱜᱤ ᱜᱮ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱾
ᱦᱮᱸ ᱟᱪᱪᱷᱟ᱾ ᱮ ᱟᱨ ᱪᱮᱫ ᱠᱚ ᱯᱮ ᱪᱤᱠᱟᱹ ᱵᱟᱲᱟᱭ ᱮᱫᱟ ᱱᱤᱛᱚᱫ ᱫᱚ?
ᱦᱮᱸ ᱱᱚᱛᱮ ᱵᱟᱡᱟᱨ ᱥᱮᱱ ᱞᱮ ᱦᱮᱡ ᱟᱠᱟᱱᱟ ᱫᱟᱲᱟᱱ ᱾
ᱟᱪᱪᱷᱟ, ᱟᱪᱪᱷᱟ, ᱟᱪᱪᱷᱟ, ᱵᱟᱡᱟᱨ ᱫᱚ ᱱᱟᱜ ᱪᱮᱫ ᱪᱤᱠᱟᱹ ᱡᱟᱦᱟᱱᱟᱜ ᱠᱚ ᱦᱩᱭ ᱵᱟᱲᱟᱜ ᱠᱟᱱᱟ ᱠᱤ ᱟᱨ ᱥᱮ ᱮᱢᱱᱤ ᱫᱟᱬᱟ ᱠᱚᱯᱮ ᱪᱟᱞᱟᱣ ᱠᱟᱱᱟ?
ᱚᱱᱠᱟ ᱫᱚ ᱦᱳᱭ ᱫᱚ ᱦᱳᱭᱳᱜ ᱠᱟᱱᱟ, ᱟᱞᱮ ᱥᱮ ᱚᱱᱠᱟ ᱚᱱᱠᱟ ᱠᱟᱹᱴᱤᱡ ᱪᱷᱳᱴᱳ ᱠᱷᱟᱴᱳ ᱚᱱᱠᱟ ᱢᱮᱞᱟ ᱵᱟᱹᱭᱥᱟᱹᱣ ᱟᱠᱟᱱᱟ᱾ ᱢᱮᱞᱟ ᱠᱚ ᱡᱩᱫᱤ ᱚᱠᱚᱭ ᱠᱚ ᱠᱟᱹᱣᱰᱤ ᱠᱚᱢ ᱫᱷᱟᱨᱟ ᱢᱮᱱᱟᱜᱼᱟ, ᱡᱟᱹᱥᱛᱤ ᱵᱟᱹᱱᱩᱜᱼᱟ᱾ ᱩᱱᱠᱩ ᱠᱚ ᱞᱟᱹᱜᱤᱫ ᱛᱮ ᱱᱟᱥᱮᱱᱟᱜ ᱠᱚᱢ ᱧᱚᱜ ᱛᱮ ᱡᱚᱛᱚ ᱠᱚ ᱵᱟᱝ
ᱚ ᱟᱪᱪᱷᱟ ᱟᱪᱪᱷᱟ ᱟᱪᱪᱷᱟ ᱟᱪᱪᱷᱟ, ᱛᱟᱦᱞᱮ ᱵᱷᱟᱹᱜᱤ ᱜᱮ᱾ ᱪᱮᱫ ᱨᱮᱱᱟᱜ ᱚᱱᱠᱟ ᱢᱮᱞᱟ ᱫᱚ ᱵᱟᱹᱭᱥᱟᱹᱣ ᱠᱟᱱᱟ?
ᱦᱮᱸ᱾ ᱡᱟᱦᱟᱸ ᱫᱚ ᱵᱟᱹᱭᱥᱟᱹᱠᱷ ᱠᱟᱱ ᱜᱮᱭᱟ ᱡᱟᱹᱥᱛᱤ ᱫᱤᱱ ᱫᱚ ᱵᱟᱝ ᱛᱟᱦᱮᱱᱟ, ᱱᱚᱣᱟ ᱫᱚ ᱢᱤᱫ ᱫᱤᱱ ᱜᱮ ᱛᱟᱦᱮᱱᱟ᱾
ᱟᱪᱪᱷᱟ, ᱟᱪᱪᱷᱟ᱾
ᱡᱟᱦᱟᱸ ᱚᱱᱠᱟ ᱠᱟᱹᱣᱰᱤ ᱮᱢ ᱛᱮᱫᱚ ᱟ ᱥᱟᱱᱛᱟᱲ ᱠᱟᱹᱣᱰᱤ ᱴᱷᱤᱠ ᱴᱷᱟᱠ ᱵᱟᱹᱱᱩᱜ ᱛᱟᱵᱚᱱᱟ᱾
ᱦᱮᱸ, ᱦᱮᱸ᱾
ᱚᱱᱟ ᱠᱷᱟᱹᱛᱤᱨ ᱜᱮᱫᱚ ᱠᱟᱹᱣᱰᱤ ᱠᱚᱢ ᱠᱷᱛ ᱟᱫᱚ ᱡᱟᱜᱮ ᱚᱸᱰᱮ ᱞᱩᱜᱽᱲᱤ ᱠᱚ ᱠᱚ ᱚᱱᱟ ᱠᱚ ᱦᱟᱛᱟᱣ ᱞᱟᱹᱜᱤᱫ ᱛᱮ ᱟᱫᱚ ᱠᱤᱪᱷᱩ ᱠᱤᱪᱷ ᱡᱟᱦᱟᱸᱭ ᱜᱮ ᱠᱚᱢ ᱢᱤᱫ ᱥᱟᱭ ᱛᱟᱞᱟ ᱚᱱᱠᱟ ᱠᱟᱛᱮᱫ ᱜᱮ ᱧᱟᱢᱚᱜ ᱠᱟᱱᱟ᱾
ᱚ ᱟᱪᱪᱷᱟ ᱟᱪᱪᱷᱟ ᱟᱪᱪᱷᱟ, ᱢᱟᱱᱮ ᱩᱱᱟᱹᱜ ᱢᱟᱱᱮ ᱟᱵᱚ ᱥᱟᱱᱛᱟᱲ ᱠᱷᱚᱱᱟᱜ ᱢᱟ ᱩᱱᱟᱜ ᱠᱟᱹᱣᱰᱤ ᱠᱚᱦᱟᱜ ᱵᱟᱹᱱᱩᱜ ᱟᱠᱟᱫᱟ, ᱫᱤᱭᱮ ᱠᱚᱢ ᱥᱚᱢᱚᱭ ᱟᱨ ᱡᱤᱱᱤᱥ ᱜᱮ ᱱᱟᱜ ᱫᱚᱢᱮ ᱦᱟᱛᱟᱣᱟ, ᱢᱟᱱᱮ ᱰᱷᱮᱨ ᱴᱟᱠᱟᱱᱟᱜ ᱢᱟ ᱵᱟᱵᱽ ᱨᱚᱜ ᱵᱟᱸᱫᱮ ᱫᱟᱲᱮᱭᱟᱜᱼᱟ, ᱛᱚ᱾
ᱟᱫᱚ ᱛᱟᱱᱮ ᱵᱷᱟᱹᱜᱤ ᱜᱮ ᱪᱟᱱ ᱯᱮ ᱩᱭᱦᱟᱹᱨ ᱟᱠᱟᱫᱟ ᱡᱮ ᱠᱚᱢ ᱠᱚᱢ ᱛᱮ ᱯᱮ ᱮᱢ ᱮᱫᱟ᱾ ᱡᱤᱱᱤᱥ ᱠᱚ ᱧᱟᱢᱚᱜ ᱠᱟᱱᱟ ᱛᱟᱦᱚᱞᱮ, ᱵᱷᱟᱹᱜᱤ ᱜᱮ᱾
ᱟᱫᱚ ᱚᱱᱟ ᱤᱭᱟᱹ ᱜᱮ ᱱᱤᱭᱟᱹ ᱠᱟᱹᱣᱰᱤ ᱠᱚ ᱵᱟᱹᱱᱩᱜᱼᱟ ᱱᱚᱣᱟ ᱠᱚᱛᱮ ᱡᱩᱫᱤ ᱟᱵᱚ ᱦᱚᱨᱚᱜ ᱵᱟᱸᱫᱮ ᱵᱚᱱᱟ ᱛᱟᱦᱞᱮ ᱠᱷᱚᱱ ᱫᱚ ᱱᱟᱯᱟᱭᱚᱜᱼᱟ, ᱤᱛᱮ ᱟᱵᱚ ᱠᱚ ᱴᱷᱮᱱ ᱫᱚ ᱠᱟᱹᱣᱰᱤ ᱫᱚ ᱡᱟᱦᱟᱸ ᱥᱮ ᱠᱟᱹᱢᱤ ᱥᱮ ᱚᱱᱠᱟ ᱚᱱᱠᱟ ᱵᱟᱵᱚᱱ ᱪᱟᱞᱟᱜ ᱠᱟᱱᱟ ᱥᱮ ᱚᱠᱚᱭ ᱴᱷᱮᱱ ᱚᱱᱠᱟ ᱫᱚ ᱵᱟᱹᱱᱩᱜ ᱛᱟᱵᱚᱱᱟ᱾
ᱦᱮᱸ ᱦᱮᱸ ᱮᱠᱫᱚᱢ ᱮᱠᱫᱚᱢ ᱮᱠᱫᱚᱢ, ᱟᱫᱚᱱᱟᱜ ᱟᱵᱚ ᱫᱚ ᱠᱟᱹᱣᱰᱤ ᱠᱚᱛᱮ ᱫᱚ ᱟᱱᱟᱴ ᱜᱮ ᱦᱩᱭᱩᱜᱼᱟ, ᱩᱱᱟᱹᱜ ᱫᱚ ᱱᱟᱜ ᱵᱟᱝ ᱵᱚᱱ ᱟᱨᱡᱟᱣ ᱫᱟᱲᱮᱭᱟᱜᱼᱟ ᱥᱮ ᱩᱱᱟᱹᱜ ᱵᱟᱦᱨᱮ ᱨᱮ ᱠᱟᱹᱢᱤ ᱠᱟᱛᱷᱟ ᱦᱚᱸ ᱩᱱᱟᱹᱜ ᱫᱚ ᱟᱸᱜ ᱵᱟᱝ ᱵᱚᱱ ᱟᱨᱡᱟᱭᱟ᱾ ᱡᱮ ᱵᱟᱭᱨᱮ ᱨᱮ ᱟᱫᱽᱵᱚ ᱠᱟᱹᱢᱤ ᱨᱮᱦᱚᱸ ᱛᱟᱦᱮᱸ ᱚᱱᱟ ᱫᱚ ᱥᱫᱟ ᱵᱩᱞᱩᱝ ᱡᱚᱢ ᱧᱩ ᱛᱮᱜᱮᱛᱚᱱᱟ ᱵᱚ ᱪᱟᱵᱟᱭᱟ᱾
ᱦᱤ, ᱦᱩ᱾ ᱫᱟᱜ ᱡᱟᱹᱲᱤ ᱠᱚ ᱫᱚ ᱚᱠᱟ ᱞᱮᱠᱟ?
ᱦᱩᱺ ᱟᱞᱮ ᱴᱷᱮᱱ ᱫᱚ ᱱᱟᱜ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ᱾ ᱱᱚᱣᱟ ᱟᱹᱰᱤ ᱫᱤᱱ ᱜᱮ ᱦᱩᱭ ᱵᱟᱲᱟ ᱮᱱᱟ᱾ ᱫᱟᱥ-ᱯᱚᱱᱨᱚ ᱫᱟᱜᱽ ᱫᱟᱭ ᱫᱟᱜᱽ ᱡᱟᱹᱲᱤ ᱜᱮ ᱱᱟᱦᱟᱸᱜ ᱵᱟᱝ ᱧᱮᱞᱚᱜ ᱠᱟᱱᱟ ᱦᱚᱸ ᱴᱟᱜ ᱦᱚᱸ ᱢᱟᱱᱮ ᱵᱟᱝ ᱚᱱᱠᱟ ᱵᱟᱝ ᱢᱚᱱᱮᱜ ᱠᱟᱱᱟ ᱡᱮ ᱥᱮᱨᱢᱟ ᱫᱟᱜᱽ ᱡᱟᱹᱲᱤ ᱠᱚ ᱚᱱᱠᱟ ᱟᱨᱦᱚᱸ ᱦᱩᱭᱩᱜ ᱜᱮᱭᱟ᱾
ᱦᱮᱸ ᱠᱷᱟᱱ ᱦᱟᱹᱠᱩ ᱦᱟᱹᱠᱩ ᱠᱟᱴᱠᱚᱢ ᱠᱚᱫᱚ ᱠᱚ ᱧᱟᱢ ᱵᱟᱲᱟᱜ ᱠᱟᱱᱟ ᱥᱮ ᱵᱟᱝ?
ᱦᱮᱸ ᱦᱟᱹᱠᱩ ᱠᱟᱴᱠᱚᱢ ᱠᱚᱫᱚ ᱱᱟᱦᱟᱸᱜ ᱟᱞᱮ ᱥᱮᱜ ᱫᱚ ᱟᱨ ᱵᱟᱝᱠᱚ ᱧᱟᱢ ᱵᱟᱲᱟᱜ ᱠᱟᱱᱟ ᱩᱱᱟᱹᱜ ᱫᱚ ᱱᱚᱜᱼᱚᱭ ᱫᱟᱜᱽ ᱫᱟᱜᱽ ᱦᱚᱸᱛᱮ ᱛᱮᱜᱮ ᱛᱚ ᱱᱟᱦᱟᱸᱜ ᱦᱟᱹᱠᱚ ᱠᱟᱴᱠᱚᱢ ᱱᱟᱦᱟᱸᱜ ᱠᱚ ᱧᱟᱢᱚᱜᱼᱟ ᱛᱤᱱᱟᱹᱜ ᱮ ᱫᱟᱜᱟ ᱛᱤᱱᱟᱹᱜ ᱮ ᱩᱱᱟᱹᱜ ᱜᱮ ᱱᱟᱦᱟᱸᱜ ᱢᱟᱴ ᱵᱟᱸᱫᱽ ᱢᱮ ᱱᱟᱹᱭ ᱠᱚᱨᱮ ᱱᱟᱦᱟᱸᱜ ᱟᱵᱚᱣᱟᱜ ᱠᱷᱮᱛ ᱠᱚᱛᱮ ᱠᱚ ᱟᱬᱜᱚ ᱦᱤᱡᱩᱜᱼᱟ ᱥᱮᱠᱚ ᱨᱟᱠᱟᱵ ᱦᱤᱡᱩᱜᱼᱟ᱾ ᱛᱟᱱᱮ ᱚᱱᱟ ᱫᱚ ᱵᱟᱝ ᱦᱩᱭᱩᱜ ᱠᱟᱱᱟ ᱟᱞᱮ ᱥᱮᱜ ᱱᱚᱜᱼᱚᱭ ᱮᱸ ᱫᱟᱜᱽ ᱜᱮ ᱱᱟᱜ ᱠᱟᱹᱴᱤᱜ ᱵᱟᱝ ᱡᱚᱨ ᱜᱮ ᱵᱟᱭ ᱫᱟᱜᱽ ᱠᱟᱫᱟ ᱚᱝᱠᱟᱜ ᱜᱮ ᱪᱟᱯᱮ ᱞᱮᱠᱟ ᱫᱚ ᱛᱟᱦᱚᱞᱮ ᱚᱝᱠᱟ ᱫᱚ ᱱᱟᱦᱟᱸᱜ ᱦᱟᱹᱠᱚ ᱠᱟᱴᱠᱚᱢ ᱠᱚᱫᱚ ᱦᱟᱸᱜ ᱵᱟᱝ ᱠᱚ ᱧᱟᱢᱚᱜ ᱠᱟᱱᱟ ᱟᱞᱮ ᱥᱮᱜ ᱫᱚ᱾
ᱟᱫᱚ ᱟᱵᱚ ᱢᱟ ᱡᱟᱦᱟᱸᱱᱟᱜ ᱡᱩᱫᱤᱵᱚᱱ ᱦᱟᱹᱠᱩ ᱠᱟᱴᱠᱚᱢ ᱥᱮ ᱩᱛᱩᱠᱚ ᱚᱝᱠᱟᱱᱟᱜ ᱡᱚᱛᱚᱜᱮ ᱡᱚᱢ ᱥᱟᱱᱟ ᱵᱩᱱᱟ᱾ ᱦᱮᱸ ᱟᱫᱚ ᱫᱟᱜᱽ ᱡᱟᱹᱲᱤ ᱵᱟᱝᱠᱷᱟᱱ ᱵᱚᱱ ᱡᱚᱢ ᱧᱟᱢ ᱠᱚᱣᱟ ᱟᱫᱚ ᱫᱟᱜᱽ ᱡᱟᱹᱲᱤ ᱞᱮᱠᱷᱟᱱ ᱩᱱᱠᱩ ᱦᱚ‍ᱸ ᱡᱟᱦᱟᱸᱭ ᱠᱚ ᱩᱰᱩᱠᱚᱜᱼᱟ᱾ ᱠᱟᱴᱠᱚᱢ ᱥᱮ ᱦᱟᱹᱠᱩ ᱪᱮᱫᱟᱜ ᱩᱱᱠᱩ ᱦᱚᱸ ᱡᱟᱦᱟᱸᱜᱮ ᱯᱩᱠᱷᱨᱤ ᱠᱚᱨᱮ ᱠᱚ ᱟᱹᱥᱩᱞᱠᱟᱜ ᱠᱚ ᱩᱱᱠᱩ ᱩᱰᱩᱠᱚᱜᱼᱟ ᱮᱸᱰᱮᱠᱷᱟᱱ ᱡᱟᱦᱟᱸᱭ ᱠᱚ ᱡᱚᱢ ᱦᱩᱭᱩᱜᱼᱟ᱾ ᱩᱱᱠᱩ ᱦᱚᱸᱠᱚ ᱩᱰᱩᱠ ᱞᱮᱱᱠᱷᱟᱱ ᱫᱚ ᱡᱟᱜᱮ ᱠᱚ ᱧᱟᱢᱚᱜᱼᱟ ᱡᱚᱢ ᱞᱟᱹᱜᱤᱫ ᱫᱚ᱾
ᱵᱟᱭ ᱯᱮᱨᱮᱜ ᱞᱮᱠᱷᱟᱱ ᱫᱚ ᱱᱟᱹᱭ ᱪᱤᱠᱟᱹᱛᱮ ᱱᱟᱦᱟᱸᱜ ᱯᱩᱠᱷᱨᱤ ᱥᱮ ᱵᱟᱸᱫᱽ ᱠᱚᱨᱮ ᱱᱟᱹᱭ ᱠᱚᱨᱮ ᱦᱟᱹᱠᱩᱢ ᱨᱟᱠᱟᱵ ᱦᱤᱡᱩᱜᱼᱟ ᱥᱮ ᱟᱸᱜᱚᱲ ᱦᱤᱡᱩᱜᱼᱟ᱾ ᱟᱫᱚ ᱦᱟᱸᱜ ᱟᱯᱮᱥᱮᱱ ᱫᱚ ᱛᱟᱦᱚᱞᱮ ᱵᱷᱟᱹᱜᱤ ᱜᱮ ᱥᱮᱨᱢᱟ ᱫᱟᱜᱽ ᱡᱟᱹᱲᱤ ᱠᱚᱫᱚ ᱦᱩᱭ ᱠᱟᱱᱟ?
ᱦᱮᱸ ᱥᱮᱨᱢᱟ ᱫᱟᱜᱽ ᱡᱟᱹᱲᱤ ᱠᱚᱫᱚ ᱟᱞᱮ ᱥᱮᱱ ᱫᱚ ᱚᱱᱠᱟ ᱱᱟᱥᱮ ᱱᱟᱥᱮ ᱜᱮ ᱫᱟᱜᱽ ᱡᱟᱹᱲᱤᱭᱮᱜᱼᱟ ᱠᱩᱵ ᱦᱚᱸ ᱵᱟᱝᱟ᱾ ᱦᱚᱲ ᱩᱯᱨᱩᱢ ᱠᱚ ᱞᱮᱠᱟᱜᱮ ᱫᱟᱜᱽ ᱡᱟᱹᱲᱤᱭᱮᱜᱼᱟ᱾ ᱦᱩᱸ ᱟᱪᱪᱷᱟ,
ᱨᱚᱦᱚᱭ ᱠᱚᱫᱚ ᱟᱨᱟᱢᱵᱚ ᱠᱟᱫᱟ ᱯᱮᱥᱮ ᱵᱟᱝ?
ᱦᱮᱸ ᱟᱞᱮ ᱱᱚᱛᱮ ᱫᱚ ᱦᱟᱸᱜ ᱨᱚᱦᱚᱭ ᱠᱚᱫᱚ ᱦᱟᱸᱜ ᱚᱱᱠᱟ ᱱᱟᱥᱮ ᱱᱟᱥᱮ ᱫᱟᱜᱽ ᱡᱟᱹᱲᱤ ᱨᱮᱜᱮ ᱱᱟᱦᱟᱸᱜ ᱞᱚᱥᱚᱫ ᱠᱟᱜ ᱛᱟᱦᱮᱸᱜ ᱟᱞᱮ ᱢᱟᱲᱟᱝ ᱨᱮᱜᱮ᱾ ᱟᱫᱚ ᱫᱟᱜᱽ ᱡᱟᱹᱲᱤ ᱧᱚᱜ ᱠᱮᱜ ᱠᱷᱟᱭ ᱛᱮᱫᱚ ᱨᱚᱦᱚᱭ ᱠᱚᱫᱚᱞᱮ ᱥᱟᱨᱫᱤ ᱜᱚᱫ ᱠᱟᱜᱼᱟ ᱦᱟᱸᱜ ᱟᱞᱮᱥᱮᱱ ᱫᱚ᱾
ᱚ ᱟᱪᱪᱷᱟ ᱟᱪᱪᱷᱟ ᱟᱪᱪᱷᱟ ᱦᱮᱸᱛᱚ ᱟᱫᱚ ᱨᱚᱦᱚᱭ ᱦᱮᱸ
ᱦᱮᱸ ᱟᱞᱮ ᱥᱮᱱ ᱫᱚ ᱚᱱᱠᱟ ᱨᱚᱦᱚᱭ ᱠᱚᱫᱚ ᱡᱚᱛᱚ ᱦᱚᱲ ᱢᱤᱞᱮ ᱢᱮᱥᱮ ᱠᱟᱛᱮᱜ ᱜᱮᱞᱮ ᱨᱚᱦᱚᱭᱟ ᱛᱚ᱾ ᱦᱮᱸ ᱚᱠᱚᱭ ᱦᱚᱸ ᱛᱟᱭᱱᱚᱢ ᱵᱟᱲᱟ ᱫᱚ ᱵᱟᱱᱩᱜ ᱠᱟᱜ ᱞᱮᱭᱟ ᱟᱞᱮ ᱡᱚᱛᱚ ᱜᱮ ᱥᱚᱢᱟᱱ ᱠᱟᱛᱮᱜ ᱜᱮᱞᱮ ᱨᱚᱦᱚᱭᱮᱜᱼᱟ ᱦᱟᱸᱜ᱾
ᱟᱪᱪᱷᱟ ᱟᱪᱪᱷᱟ ᱦᱮᱸ ᱚᱱᱟ ᱥᱚᱢᱟᱱ ᱜᱮ ᱢᱤᱞᱟᱹᱢᱮᱥᱟ ᱠᱚ ᱨᱚᱦᱚᱭᱟ ᱛᱟᱦᱚᱞᱮ᱾ ᱦᱮᱸ ᱠᱟᱹᱢᱤ ᱦᱚᱸ ᱢᱤᱜ ᱜᱷᱟᱹᱲᱤᱜ ᱨᱮᱜᱮ ᱵᱚ ᱥᱟᱢᱴᱟᱣ ᱤᱫᱤᱭᱟ ᱥᱮᱵᱚ ᱯᱩᱨᱟᱹᱣ ᱤᱫᱤᱭᱟ᱾ ᱟᱨ ᱡᱩᱫᱤ ᱦᱟᱸᱜ ᱚᱱᱠᱟ ᱜᱚᱲᱚ ᱜᱚᱯᱚᱲᱚ ᱛᱮ ᱡᱩᱫᱤ ᱵᱟᱠᱚ ᱨᱚᱦᱚᱭᱟ ᱛᱟᱦᱟ ᱦᱚᱲ ᱯᱚᱨᱤᱵᱟᱨ ᱨᱮᱫᱚ ᱢᱤᱜ ᱦᱚᱲ ᱥᱮ ᱵᱟᱨ ᱦᱚᱲ ᱜᱮᱭᱟ ᱛᱟᱦᱮ ᱩᱱᱤ ᱫᱚ ᱛᱟᱭᱚᱢ ᱢᱟ ᱠᱤᱪᱷᱩ ᱠᱟᱱ ᱜᱮᱭᱟᱭ ᱦᱟᱸᱜ ᱨᱚᱦᱚᱭᱮᱜ ᱜᱮᱭᱟᱭ ᱩᱱᱟᱹᱜ ᱫᱚ ᱦᱟᱸᱜ ᱞᱚᱜᱚᱱ ᱫᱷᱟᱨᱟ ᱵᱟᱭ ᱪᱟᱵᱟᱭᱟ᱾ ᱟᱨ ᱚᱱᱮ ᱜᱚᱲᱚ ᱜᱚᱯᱚᱲᱚ ᱜᱮ ᱨᱚᱦᱚᱭ ᱫᱚ ᱟᱹᱛᱩ ᱦᱮᱸ,
ᱠᱷᱟᱭ ᱟᱫᱚ ᱟᱵᱚ ᱡᱩᱫᱤ ᱚᱱᱠᱟ ᱜᱚᱲᱚ ᱜᱚᱲᱚ ᱜᱚᱲᱚᱥᱚᱯᱦᱚᱫ ᱦᱚᱸ ᱡᱩᱫᱤ ᱡᱟᱦᱟᱸ ᱚᱝᱠᱟ ᱵᱟᱵᱚᱱ ᱮᱢᱟᱭᱟ᱾ ᱩᱱᱤ ᱫᱚ ᱟᱵᱚ ᱪᱮᱛᱟᱱ ᱨᱮ ᱨᱟᱜᱤ ᱥᱮ ᱟᱲᱤᱥ ᱛᱟᱦᱮᱸᱱ ᱛᱟᱭᱟ ᱦᱮᱸ ᱛᱚ᱾ ᱡᱚᱛᱚ ᱨᱚᱠᱚᱢ ᱠᱚ ᱠᱟᱹᱢᱤ ᱦᱮᱜ ᱦᱚᱸ ᱵᱟᱠᱚ ᱦᱤᱡᱩᱜ᱾ ᱮᱠᱞᱟ ᱮᱠᱞᱟ ᱜᱮᱠᱚ ᱠᱟᱹᱢᱤ ᱡᱚᱝ ᱠᱟᱱᱟ ᱥᱮ ᱮᱠᱞᱟᱮᱠᱞᱟ ᱡᱟᱦᱟᱸ ᱥᱮᱫ ᱠᱚ ᱪᱟᱞᱟᱜ ᱠᱟᱱᱟ᱾ ᱦᱮᱸ ᱱᱛᱮ ᱤᱧᱦᱚ ᱞᱟᱹᱭ ᱦᱚᱸ ᱵᱟᱠᱚ ᱞᱟᱹᱭᱟᱹᱧ ᱠᱟᱱᱟ ᱥᱮ ᱵᱟᱠᱚ ᱦᱚᱧ ᱠᱟᱱᱟ᱾
ᱦᱮᱸ ᱦᱮᱸ ᱾ ᱚᱱᱟ ᱫᱚ ᱥᱟᱹᱨᱤ ᱠᱟᱛᱷᱟ ᱜᱮ ᱟᱫᱚ ᱦᱟᱜ ᱦᱮᱸ ᱟᱵᱚ ᱫᱚ ᱢᱟᱱᱮ ᱵᱟᱵᱚᱱ ᱠᱷᱚᱡᱚᱜ ᱜᱮᱭᱟ ᱛᱚ ᱤᱭᱟᱹ ᱜᱚᱲᱚ ᱜᱚᱯᱚᱲᱚ ᱠᱟᱹᱢᱤ ᱥᱮ ᱢᱤᱫ ᱥᱟᱶᱛᱮ ᱠᱟᱹᱢᱤ ᱠᱟᱛᱮ ᱵᱚ
ᱟᱫᱚ ᱟᱵᱚ ᱥᱟᱱᱛᱟᱲ ᱢᱟᱵᱚᱱ ᱟᱹᱲᱤᱥᱚᱜ ᱜᱮᱭᱟ ᱠᱟᱹᱢᱤ ᱠᱚ ᱢᱤᱫ ᱥᱚᱢᱚᱭ ᱵᱟᱝ
ᱵᱷᱟᱜᱤ ᱱᱟᱯᱟᱭ ᱦᱩᱭᱩᱜᱼᱟ ᱡᱮ ᱵᱟᱝ ᱢᱤᱫ ᱛᱮᱞᱮ ᱠᱟᱹᱢᱤ ᱠᱮᱼᱟ ᱢᱤᱫ ᱛᱮ᱾ ᱞᱮ ᱛᱟᱦᱮᱱᱟ ᱩᱱᱠᱩ ᱦᱚᱸ ᱚᱱᱠᱟᱱᱟᱜ ᱚᱥᱩᱵᱤᱫᱟ ᱥᱮ ᱜᱚᱫ ᱮᱢᱟᱭ ᱠᱷᱟᱡ ᱜᱮ ᱱᱚᱰᱮ ᱫᱚ ᱵᱷᱟᱜᱮ ᱱᱟᱯᱟᱭ ᱦᱳᱭᱳᱜ ᱛᱟᱢᱟ᱾
ᱦᱮᱸ ᱟᱪᱪᱷᱟ ᱟᱪᱪᱷᱟ ᱟᱪᱪᱷᱟ ᱾
ᱛᱟᱞᱦᱮ ᱠᱷᱟᱱ ᱫᱚ ᱟᱯᱮ ᱥᱮᱱ ᱫᱚ ᱦᱟᱸᱜ ᱱᱩᱝᱠᱟ ᱛᱟᱞᱦᱮ ᱠᱷᱟᱱ ᱟᱯᱮ ᱥᱮᱱ ᱫᱚᱯ ᱫᱟᱜ ᱡᱟᱹᱲᱤ ᱠᱚᱫᱚ ᱦᱟᱸᱜ ᱡᱚᱠᱟᱨ ᱞᱮᱠᱟ?
ᱟᱞᱮ ᱥᱮᱱ ᱫᱚ ᱦᱟᱸᱜ ᱫᱟᱜ ᱡᱟᱹᱲᱤ ᱫᱚ ᱚᱱᱮ ᱵᱤᱥᱤᱨ ᱵᱷᱟᱠ ᱫᱚ ᱵᱟᱝ ᱦᱩᱭᱩᱜ ᱠᱟᱱᱟ ᱾ ᱯᱟᱸᱪ ᱪᱷᱚ ᱫᱤᱱ ᱜᱟᱱ ᱦᱩᱭᱱᱟ ᱫᱟᱜ ᱡᱟᱹᱲᱤ ᱨᱮᱱᱟᱜ ᱵᱟᱝ ᱦᱤᱡᱩᱜ ᱠᱟᱱᱟ᱾
ᱦᱮᱸ ᱟᱪᱪᱷᱟ ᱟᱪᱪᱷᱟ᱾ ᱢᱟᱱᱮ ᱩᱝᱠᱟ ᱟᱛᱮ ᱩᱱᱠᱟ ᱫᱟᱜ ᱡᱟᱹᱲᱤ ᱠᱚᱫᱚ ᱦᱟᱸᱜ ᱴᱷᱤᱠ ᱴᱷᱟᱠ ᱫᱚ ᱦᱳ ᱵᱟᱲᱟᱜ ᱠᱟᱱᱟ᱾
ᱦᱮᱸ ᱚᱝᱠᱟ ᱠᱚᱢ ᱵᱤᱥᱤ ᱜᱮ᱾ ᱚᱱᱠᱟ ᱨᱚᱦᱚᱭ ᱵᱟᱲᱟ ᱞᱚᱥᱚᱫ ᱵᱟᱲᱟ ᱫᱚ ᱱᱟᱜ ᱠᱟᱹᱴᱤᱡ ᱩᱱᱠᱟ ᱵᱟᱹᱧ ᱨᱤᱢᱤᱞ ᱟᱜ ᱫᱚ ᱴᱷᱤᱠ ᱴᱷᱟᱠ ᱜᱮ ᱦᱩᱭᱩᱜ ᱠᱟᱱ᱾
ᱦᱮᱸ ᱟᱪᱪᱷᱟ ᱛᱚ ᱢᱟᱝ ᱵᱟᱝ ᱦᱤᱛᱚᱜ ᱢᱟ ᱟᱥᱟᱲ ᱵᱚᱸᱜᱟ ᱵᱚᱞ ᱠᱟᱱᱟ ᱛᱚ ᱟᱫᱚ ᱦᱟᱸᱜ ᱟᱥᱟᱲ ᱵᱚᱸᱜᱟ ᱨᱮᱱᱟᱜ ᱫᱟᱜ ᱡᱟᱹᱲᱤ ᱢᱟ ᱵᱷᱟᱜᱤ ᱜᱮ ᱦᱳᱭᱳᱜᱼᱟ ᱠᱚ ᱞᱟᱹᱭᱟ᱾ ᱱᱮᱫᱟᱨ ᱢᱚ ᱫᱟᱜ ᱜᱟᱭ ᱫᱚᱢᱮ ᱟᱭ ᱡᱟᱹᱯᱩᱜ ᱫᱚᱦᱚ᱾
ᱟ ᱸ ᱟᱫᱚ ᱚᱱᱠᱟ ᱫᱚ ᱦᱩᱭ ᱫᱚ ᱢᱟᱱᱮ ᱞᱟᱹᱭ ᱠᱟᱜᱼᱟ ᱠᱚ ᱡᱮ ᱟᱥᱟᱲ ᱵᱚᱸᱜᱟ ᱫᱤᱱ ᱫᱚ ᱡᱟᱹᱯᱩᱫᱟᱭ ᱥᱚᱵ ᱥᱚᱢᱚᱭ ᱡᱮᱰᱮᱢ ᱡᱮᱰᱮᱢ ᱢᱟᱱᱮ ᱥᱟᱨᱟ ᱜᱷᱟᱨᱤᱡ ᱮᱚ ᱫᱟᱜ ᱜᱟᱭ ᱟᱫᱚ ᱫᱟᱜ ᱫᱚ ᱚᱱᱠᱟ ᱩᱱᱫᱤᱱ ᱫᱚ ᱫᱟᱜ ᱵᱟᱲᱟ ᱜᱚᱫ ᱠᱮᱫᱜᱮ ᱟᱞᱮ ᱥᱮᱱ ᱟᱫᱚ ᱾ ᱵᱟᱨ ᱫᱤᱱ ᱯᱮ ᱫᱤᱱ ᱜᱟᱱ ᱦᱩᱭᱩᱜ ᱠᱟᱱᱟ ᱫᱟᱜ ᱫᱚ ᱠᱟᱹᱴᱤᱡ ᱵᱚᱱᱫᱚ ᱠᱟᱱᱟ ᱾
ᱟᱪᱪᱷᱟ ᱟᱫᱚ ᱫᱟᱜ ᱡᱟᱹᱲᱤ ᱞᱮᱠᱷᱟᱱ ᱫᱚ ᱵᱷᱟᱜᱤᱜᱼᱟ ᱵᱷᱟᱜᱤ ᱦᱩᱭᱩᱜ ᱾
ᱦᱮᱸᱦᱮᱸ ᱦᱮᱸᱦᱮᱸ ᱟᱵᱚ ᱫᱚᱱᱟᱜ ᱡᱷᱚᱛᱚ ᱜᱮᱛᱚ ᱦᱚᱜᱼᱚᱭ ᱪᱟᱥᱵᱟᱥ ᱠᱚᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱦᱟᱸᱜ, ᱟᱫᱚ ᱟᱯᱮ ᱥᱮᱱ ᱜᱮ ᱱᱟᱜ ᱪᱮᱜ ᱞᱮᱠᱟ‌ ᱟᱞᱮ? ᱥᱮᱱ ᱫᱚ ᱚᱱᱟ ᱥᱮᱨᱢᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱵᱤᱥᱤ ᱫᱚ ᱾
ᱦᱩᱸ ᱟᱫᱚ ᱱᱤᱛᱚᱜ ᱢᱟ ᱚᱱᱟ ᱜᱮ ᱫᱟᱜ ᱡᱟᱹᱲᱤ ᱢᱟ ᱡᱷᱚᱛᱚ ᱜᱮ ᱱᱤᱛᱚ ᱢᱟ, ᱫᱟᱜ ᱡᱟᱹᱲᱤ ᱞᱮᱠᱷᱟᱱ ᱜᱮᱛᱚ ᱵᱷᱟᱜᱮᱜᱼᱟ ᱡᱟᱦᱟᱸ ᱠᱚ, ᱨᱚᱦᱚᱭ ᱠᱚ ᱥᱮ ᱟᱹᱣᱨᱤ ᱛᱚᱞᱟ ᱠᱚ ᱵᱟᱠᱚ ᱜᱤᱰᱤᱭ ᱠᱟᱜ ᱩᱱᱠᱩ ᱦᱚᱸ ᱵᱷᱟᱜᱮ ᱦᱳᱭᱳᱜ ᱛᱟᱠᱚᱣᱟ ᱡᱮ ᱛᱚᱞᱟ ᱠᱚᱠᱚ ᱜᱤᱰᱤᱭᱟ ᱾ ᱮᱱᱠᱷᱟᱱ ᱫᱚ ᱨᱚᱦᱚᱭ ᱠᱚᱠᱚ ᱮᱦᱚᱵᱟ ᱦᱮᱸᱥᱮ,
ᱦᱮᱸ ᱦᱮᱸ ᱟᱫᱚ ᱛᱩᱞᱟ ᱨᱚᱦᱚᱭ ᱨᱮ, ᱮᱨ ᱠᱚᱨᱛᱮ ᱜᱮᱞᱮ ᱱᱚᱣᱟ ᱥᱮᱨᱢᱟ ᱫᱟᱜ ᱡᱟᱹᱲᱤ ᱚᱱᱟᱠᱚ ᱧᱮᱞᱟᱭ ᱡᱮ ᱫᱟᱜ ᱡᱟᱹᱲᱤ ᱦᱩᱭᱩᱜ ᱟᱥᱮ ᱵᱟᱝᱼᱟ ᱵᱮᱠᱟᱨᱤᱧ ᱮᱨ ᱜᱤᱰᱤ ᱠᱟᱜᱼᱟ, ᱛᱟᱱᱮ ᱟᱵᱚ ᱫᱚ ᱠᱟᱹᱴᱤᱡ ᱚᱵᱟᱝ ᱧᱚᱜ ᱜᱮᱭᱟ ᱵᱚᱱ ᱦᱩᱲᱩ ᱪᱟᱣᱞᱮ ᱠᱤᱱᱟᱱ ᱴᱟᱠᱟ ᱯᱩᱭᱥᱟᱹ ᱛᱮ, ᱟᱫᱚᱱᱟᱜ ᱢᱟᱱᱮ ᱠᱷᱩᱛᱤ ᱞᱮᱱᱠᱷᱟᱱ ᱫᱚ ᱢᱟᱱᱮ ᱪᱤᱱᱛᱟᱹ ᱜᱚᱫᱟᱢ ᱦᱮᱸ ᱱᱩᱱᱟᱹᱜ ᱠᱷᱩᱛᱤ ᱜᱤᱰᱤ ᱠᱟᱜ ᱛᱤᱧᱟᱹ ᱾
ᱦᱮ ᱤᱱᱟᱹ ᱛᱮ ᱫᱚ ᱟᱵᱚ ᱢᱟ ᱡᱚᱛᱚ ᱦᱚᱲ ᱢᱟ ᱠᱟᱹᱣᱰᱤ ᱠᱚᱢ ᱴᱷᱤᱠ ᱴᱷᱟᱠ ᱵᱟᱝ ᱛᱟᱦᱮᱸᱱ ᱛᱟᱵᱚᱱ ᱠᱟᱱᱟ ᱦᱳᱲᱳ ᱠᱚ ᱟᱵᱚ ᱦᱚᱸ ᱜᱮᱞ ᱨᱟᱱᱤ ᱴᱷᱮᱱ ᱠᱷᱚᱱᱟᱜ ᱵᱷᱚᱭᱮᱫ ᱥᱮ ᱡᱟᱜᱮ ᱠᱚᱭ ᱟᱜᱩ ᱠᱟᱛᱮᱫ ᱨᱮᱦ ᱩᱫᱷᱟᱹᱨ ᱠᱟᱛᱮᱫ ᱨᱮᱦᱚᱸᱵᱚᱱ ᱟᱹᱜᱩᱭ ᱛᱮᱵᱚᱱ ᱨᱚᱦᱚᱭᱟ ᱾ ᱟᱨ ᱚᱱᱠᱟ ᱩᱱᱤ ᱡᱩᱫᱤ ᱫᱟᱜ ᱡᱟᱹᱲᱤ ᱜᱮ ᱠᱚᱭᱚᱜ ᱠᱟᱭᱟ ᱛᱟᱞᱦᱮ ᱠᱷᱟᱱ ᱫᱟᱜ ᱡᱟᱹᱲᱤ ᱡᱩᱫᱤ ᱵᱟᱭ ᱫᱟᱜ ᱡᱟᱹᱲᱤᱭᱟ ᱾ ᱚᱱᱮ ᱛᱚᱞᱟᱭ ᱜᱤᱰᱤ ᱛᱟᱭ ᱩᱱᱤ ᱦᱚᱸ ᱪᱮᱜ ᱠᱟᱨᱮ ᱵᱟᱠᱷᱟᱱ ᱨᱚᱦᱚᱭᱟ ᱥᱮ ᱵᱟᱝ ᱠᱤ ᱾ ᱮᱸ ᱡᱮ ᱟᱹᱜᱩ ᱠᱟᱜᱼᱟᱭ ᱠᱟᱹᱣᱰᱤ ᱮᱢ ᱨᱩᱣᱟᱹᱲᱟᱭ, ᱚᱱᱟ ᱦᱚᱸ ᱵᱟᱝ ᱜᱟᱱᱚᱜ ᱾
ᱦᱮᱸ ᱦᱮᱸ ᱮᱠᱫᱚᱢ ᱚᱱᱠᱟᱜᱮ, ᱦᱮᱸ ᱞᱟᱹᱭ ᱢᱮ?
ᱡᱚ ᱵᱤᱞᱤ ᱠᱚᱫᱚ ᱚᱠᱟ ᱞᱮᱠᱟ?
ᱦᱮᱸ ᱡᱚ ᱵᱤᱞᱤ ᱠᱚ ᱟᱫᱚ ᱟᱞᱮ ᱥᱮᱱ ᱫᱚ ᱚᱱᱠᱟ ᱵᱟᱹᱱᱩᱜ ᱠᱟᱫᱟ ᱚᱱᱠᱟ ᱫᱚ, ᱟᱫᱚ ᱪᱮᱫ ᱠᱚ ᱚᱱᱠᱟ ᱡᱚᱵᱤᱞᱤ ᱠᱚ ᱢᱮᱱᱟᱜ ᱟᱠᱟᱫᱟ?
ᱟᱞᱮ ᱥᱮᱱ ᱫᱚ ᱡᱚᱵᱤᱞᱤ ᱠᱚᱫᱚ ᱦᱟᱸᱜ ᱱᱮᱛᱟᱨ ᱫᱚ ᱠᱟ ᱠᱷᱩᱵ ᱵᱟᱹᱱᱩᱜ ᱟᱹᱱ ᱡᱟᱜᱮ ᱱᱤᱛᱚᱜ ᱫᱚ ᱢᱮᱱᱟᱜ ᱟᱠᱟᱫ ᱚᱱᱠᱟ ᱫᱚ ᱟᱢᱲᱟ ᱢᱮᱱᱟᱜ ᱟᱠᱟᱜᱼᱟ᱾ ᱠᱟᱹᱢᱤ ᱢᱮᱱᱟᱜᱼᱟ ᱛᱟᱨᱯᱚᱨ ᱠᱩᱫ ᱢᱮᱱᱟᱜᱼᱟ ᱱᱟᱹᱣᱠᱟᱹ ᱢᱮᱱᱟᱜᱼᱟ ᱚᱱᱠᱟ ᱟᱹᱰᱤᱜᱟᱱ ᱚᱱᱠᱟ ᱤᱭᱟ ᱜᱮ ᱢᱮᱱᱟᱜ ᱟᱠᱟᱟᱜ ᱟᱫᱚ ᱚᱱᱟ ᱠᱚ ᱡᱚᱢ ᱞᱮᱠᱷᱟᱱ ᱫᱚ ᱪᱚᱨᱚᱠ ᱧᱚᱜ ᱜᱮ ᱵᱩᱡᱷᱟᱹᱜᱼᱟ ᱟᱫᱚ ᱡᱟᱦᱟᱸᱭ ᱡᱩᱫᱤ ᱡᱚᱢ ᱠᱟ ᱴᱟᱹᱣᱠᱟᱹ ᱡᱩᱫᱤ ᱡᱟᱦᱟᱸ ᱡᱚᱢ ᱠᱟ ᱛᱟᱦᱚᱞᱮ ᱠᱷᱟᱱ ᱩᱱᱤᱭᱟᱜ ᱟᱞᱟᱫᱟ ᱫᱚ ᱢᱟᱱᱮ ᱡᱟᱦᱟᱸᱭ ᱜᱮ ᱟᱵᱚ ᱢᱟᱨᱟᱝ ᱟᱭᱳ ᱞᱮᱠᱟ ᱜᱮ ᱡᱟᱱᱟᱢ ᱟᱭᱳ ᱞᱮᱠᱟ ᱟᱨᱟᱜ ᱜᱮ ᱧᱮᱞᱚᱜ ᱛᱟᱭᱟ
ᱦᱮᱸ ᱦᱮᱸ ᱦᱮᱸ, ᱦᱮᱸ ᱦᱮᱸ
ᱦᱮᱸ ᱜᱚᱜ ᱾
ᱦᱮᱸ ᱱᱚᱛᱮ ᱫᱚ ᱱᱟᱜ ᱚᱱᱠᱟ ᱰᱟᱹᱣᱠᱟᱹ ᱥᱮ ᱠᱩᱫ ᱠᱚᱵᱮᱱ ᱞᱟᱹᱭ ᱠᱮᱫᱟ ᱚᱱᱟ ᱠᱚᱫᱚ ᱦᱟᱸᱜ ᱫᱟᱨᱮ ᱠᱚᱫᱚ ᱵᱟᱹᱱᱩᱜ ᱠᱟᱫᱟ ᱟᱫᱚ ᱦᱟᱸᱜ ᱚᱱᱟ ᱫᱚ ᱦᱟᱸᱜ ᱪᱮᱜᱠᱟ ᱪᱚᱝ ᱡᱚᱜ ᱱᱟᱹᱲᱤᱭᱟ ᱥᱮ ᱦᱮᱸ ᱦᱮᱸ, ᱢᱟᱱᱮ ᱪᱮᱜᱠᱟ ᱡᱚᱜᱼᱟ ᱦᱮᱸᱫᱮ ᱜᱮ ᱥᱮ ᱟᱨᱟᱜ ᱜᱮ ᱥᱮ ᱯᱩᱸᱰ ᱜᱮ? ᱚᱱᱟ ᱠᱚ ᱞᱟᱹᱭ ᱞᱮᱠᱷᱟᱱ ᱵᱷᱟᱜᱮ ᱠᱚᱜ-ᱟ ᱠᱟᱹᱴᱤᱡ?
ᱴᱮᱸᱭᱚᱜ ᱾ ᱦᱮ ᱚᱱᱟ ᱫᱚ ᱦᱟᱸᱜ ᱚᱱᱠᱟᱜᱮ ᱠᱟᱹᱴᱤᱡ ᱠᱟᱹᱴᱤᱡ ᱫᱟᱨᱮ ᱫᱚ ᱦᱟᱸᱜ ᱫᱟᱨᱮ ᱦᱟᱨᱟᱜᱼᱟ ᱾ ᱫᱟᱨᱮᱹ ᱠᱟᱱᱟ ᱥ-ᱩ-ᱡ, ᱟᱫᱚ ᱚᱱᱟ ᱠᱚᱫᱚ ᱦᱟᱸᱜ ᱧᱮᱞ- ᱧᱮᱞᱛᱮ ᱫᱟᱨᱮ ᱫᱚ ᱚᱱᱟ ᱫᱚ ᱥᱩᱫᱩ ᱯᱩᱸᱲ ᱜᱮ ᱧᱮᱞᱚᱜᱼᱟ ᱫᱟᱨᱮ ᱴᱟᱜ ᱫᱚ ᱾ ᱟᱨ ᱡᱩᱫᱤᱭᱟᱜ ᱫᱮᱡᱚᱜ ᱟᱢ ᱵᱟᱢ ᱛᱤᱭᱩᱜ ᱡᱟᱦᱟᱱᱟᱜ ᱛᱮᱢ ᱛᱤᱭᱩᱜᱟ ᱛᱟᱦᱞᱮ ᱠᱷᱟᱱ ᱩᱱ ᱡᱚᱠᱷᱚᱡ ᱫᱚ ᱦᱟᱹᱜ ᱚᱱᱟ ᱫᱚ ᱛᱤᱭᱩᱜ ᱚᱠᱛᱚ ᱫᱚ ᱚᱱᱟ ᱫᱟᱨᱮ ᱚᱱᱟ ᱫᱟᱨᱮ ᱨᱮᱱᱟᱜ ᱰᱟᱹᱨ ᱫᱚ ᱟᱹᱰᱤ ᱞᱚᱜᱚᱱ ᱜᱮ ᱢᱚᱥᱨᱟᱜᱼᱟ᱾ ᱟᱨ ᱚᱱᱟ ᱠᱟᱹᱴᱤᱡ ᱮᱸ ᱢᱚᱥᱨᱟ ᱧᱚᱜ ᱜᱮᱭᱟ ᱚᱱᱟ ᱡᱩᱫᱤ ᱴᱟᱴᱠᱟᱢ ᱵᱟᱹᱠᱩᱵ ᱜᱚᱫ ᱠᱟᱜᱼᱟ ᱵᱟᱝᱠᱷᱟᱱ ᱫᱮᱡ ᱠᱟᱛᱮ ᱡᱩᱫᱤᱢ ᱠᱷᱟᱱ ᱮᱱᱠᱷᱟᱱ ᱰᱟᱹᱨᱮᱢ ᱟᱹᱛᱷᱟᱹᱲᱤᱡ ᱞᱮᱠᱷᱟᱱ ᱚᱱᱟ ᱫᱚ ᱯᱩᱨᱟᱹ ᱧᱩ ᱧᱩᱨᱩᱜ ᱟᱢ ᱧᱩᱨᱩᱜ ᱟᱢ ᱛᱤ ᱠᱚ ᱨᱟᱹᱯᱩ ᱫᱚᱜ ᱛᱟᱢᱟ ᱡᱟᱥᱛᱤ ᱠᱟᱭᱛᱮ
ᱷᱩᱸᱦ-ᱴᱚᱜ ᱾
ᱚᱱᱟ ᱫᱚ ᱯᱟᱲᱦᱟᱜ ᱮᱜ ᱮᱢ?